ᱦᱳᱭ ᱟᱸᱡᱚᱢᱚᱜ ᱠᱟᱱᱟ ᱛᱚ?
ᱦᱮ ᱟᱡᱚᱢᱚᱜ ᱠᱟᱱ ᱜᱮᱭᱟ᱾
ᱦᱮᱸ
ᱡᱟᱭ ᱦᱳᱠ ᱞᱟᱹᱭ ᱢᱮ
ᱥᱩᱨ ᱫᱩᱨ ᱪᱮᱫ ᱤᱧ ᱪᱤᱠᱟᱹ ᱠᱮᱫᱟ ᱩᱱᱤ ᱢᱤᱜᱴᱮᱜ ᱢᱤᱫ ᱴᱮᱱ ᱵᱟᱹᱲᱤᱡ ᱜᱚᱫ ᱠᱟᱫᱟ ᱢᱟ᱾
ᱪᱮᱫ ᱮᱢ ᱵᱟᱹᱲᱤᱡ ᱠᱮᱫᱟ?
ᱠᱟᱱᱛᱮ ᱟᱫᱚ ᱦᱟ ᱤᱭᱟᱹ ᱦᱟᱥᱟ ᱤᱭᱟᱹ ᱛᱚ᱾
ᱦᱩ
ᱚᱱᱟ ᱫᱚ ᱯᱩᱨᱟ ᱥᱩᱵᱤᱫᱟᱧ ᱤᱭᱟᱹᱛᱮ ᱫᱚ ᱴᱮᱠᱟ ᱱᱟᱜ
ᱚ ᱡᱟᱭᱦᱩᱠ ᱟᱫᱚ ᱢᱟ ᱪᱤᱠᱟᱹ ᱫᱟᱲᱮᱭᱟ ᱮ ᱟᱪᱪᱷᱟ ᱟᱢᱲᱟ ᱫᱚ ᱱᱮᱛᱟᱨ ᱜᱮ ᱡᱚᱜᱼᱟ ᱥᱮ ᱟᱢᱲᱟ ᱫᱚ ᱛᱤᱥ
ᱠᱮ ᱡᱟᱱᱮ ᱟᱢᱲᱟ ᱡᱚᱢ ᱠᱚ ᱱᱮᱛᱟᱨ ᱜᱮ ᱵᱟᱝ ᱫᱚ ᱡᱚ ᱫᱚ ᱡᱚᱼᱟ ᱵᱟᱝ ᱠᱟᱨᱮᱜᱮ ᱞᱟᱦᱟ ᱛᱮ ᱡᱚᱢ ᱵᱟᱲᱟ ᱦᱩᱭ ᱦᱩᱭᱩᱜ ᱠᱟᱱ ᱛᱟᱦᱮᱸᱫ ᱱᱮᱛᱟᱨ ᱱᱮᱛᱟᱨ ᱢᱟ ᱯᱩᱨᱟᱹ ᱮᱠᱫᱚᱢ ᱚᱱᱟ ᱠᱚ ᱡᱚᱢ ᱵᱟᱲᱟ ᱜᱮ ᱵᱚᱱᱫᱚ ᱦᱩᱭ ᱠᱟᱱᱟ ᱥᱮ ᱟᱨ ᱱᱮᱛᱟᱨ ᱫᱚ ᱚᱱᱟ ᱠᱚ ᱡᱚᱢ ᱵᱟᱲᱟ ᱦᱚᱸ ᱩᱱᱟᱹᱜ ᱵᱟᱝ ᱥᱟᱱᱟ ᱠᱟᱱᱟ
ᱮ ᱥᱟᱱᱟ ᱵᱚᱞᱛᱮ ᱪᱮᱜ ᱞᱮᱠᱟ ᱟᱵᱚ ᱠᱟᱹᱢᱤ ᱦᱟᱱᱟ ᱱᱟ ᱠᱟᱹᱢᱤ ᱨᱮ ᱡᱚᱦᱚᱲ ᱛᱟᱦᱮᱱ ᱠᱷᱟᱡ ᱥᱮ ᱵᱚᱱ ᱟᱫᱚ ᱪᱮᱜ ᱦᱚᱸ ᱵᱟᱢ ᱫᱤᱥᱟᱹ ᱫᱟᱲᱮᱭᱟᱜᱼᱟ ᱪᱮᱫ ᱪᱤᱠᱟᱹᱭᱟᱢ ᱵᱟᱢ ᱪᱤᱠᱟᱹᱭᱟ ᱪᱮᱫ ᱪᱤᱠᱟᱹ ᱦᱩᱭ ᱞᱮᱠᱷᱟᱱ ᱱᱟᱯᱟᱭᱚᱜᱼᱟ ᱪᱮᱜ ᱜᱮ ᱵᱟᱢ ᱵᱩᱡᱷᱟᱹᱣ ᱫᱟᱲᱮᱭᱟᱜᱼᱟ ᱵᱩᱡᱷᱟᱹᱣ ᱠᱮᱫᱟᱢ ᱦᱚᱜ ᱱᱟ ᱦᱳᱭᱳᱜ ᱠᱟᱱᱟ ᱢᱮᱱ ᱠᱟᱛᱷᱟ᱾ ᱟᱫᱚ ᱛᱟᱦᱚᱞᱮ ᱚᱱᱠᱟ ᱞᱮᱠᱟ ᱨᱮᱜᱮ ᱡᱟᱦᱟᱸ ᱞᱮᱠᱟ ᱤᱧ ᱧᱮᱞᱮᱫ ᱛᱟᱦᱮᱱᱤᱧ ᱦᱮᱸᱥᱮ ᱡᱮᱜ ᱟᱢᱟᱜ ᱠᱚ ᱫᱤᱥᱟᱹ ᱦᱩᱭᱩᱜ ᱠᱟᱱᱟ ᱡᱚᱡᱚ ᱦᱚᱸ ᱴᱷᱤᱠ ᱚᱝᱠᱟ ᱜᱮ ᱡᱚ ᱮᱛᱚᱦᱚᱵᱚᱜᱼᱟ ᱫᱚ ᱥᱮ ᱮᱛᱚᱦᱚᱵ ᱠᱟᱱᱟ ᱡᱟᱹᱱᱤᱡ ᱪᱚ ᱟᱨ ᱠᱤᱪᱷᱩ ᱫᱤᱱ ᱯᱚᱨᱮ ᱵᱟᱦᱟ ᱡᱟᱹᱱᱤᱡ ᱪᱚ ᱮᱛᱚᱦᱚᱵᱚᱜ ᱟᱨ ᱠᱤᱪᱷᱩ ᱫᱤᱱ ᱯᱚᱨᱮ ᱚᱱᱚᱝᱠᱟ ᱥᱮᱫ ᱛᱮᱜᱮ ᱟᱥᱤᱱ ᱵᱚᱸᱜᱟ ᱥᱮᱫ ᱛᱮ ᱛᱮ ᱪᱮᱫᱟᱜ ᱥᱮᱧ ᱞᱟᱹᱭᱟ ᱧᱮᱞ ᱟᱠᱟᱫᱟᱹᱧ ᱟᱥᱤᱱ ᱵᱚᱸᱜᱟ ᱥᱮᱫ ᱛᱮ ᱧᱮᱞ ᱢᱮ ᱟᱢ ᱩᱱᱠᱩ ᱰᱟᱹᱲᱠᱟᱹ ᱦᱟᱹᱠᱩ ᱠᱚ ᱟᱸᱡᱮᱫ ᱠᱚ ᱛᱟᱦᱮᱸᱱᱟ ᱡᱚᱡᱚ ᱥᱟᱶᱛᱮ ᱡᱚᱡᱚ ᱫᱟᱜ ᱨᱮ᱾
ᱚ
ᱞᱟᱹᱭ ᱛᱮᱜᱮ ᱩᱞᱤ ᱫᱟ ᱡᱚᱨᱚᱭᱮᱱ ᱛᱤᱧᱭᱟ᱾
ᱵᱟᱝ ᱵᱟᱝ ᱥᱟᱹᱨᱤᱜᱮ ᱢᱟᱱᱮ ᱞᱟᱹᱭ ᱞᱮᱠᱷᱟᱱ ᱫᱚ ᱩᱞᱤ ᱫᱟᱜ ᱫᱚ ᱡᱚᱨᱚᱜ ᱜᱮᱭᱟ ᱱᱤᱱᱟᱹᱜ ᱢᱚᱡ ᱱᱟᱥᱮ ᱥᱤᱵᱤᱞ ᱦᱚᱸᱠᱚ ᱥᱤᱵᱤᱞᱟ ᱩᱛᱩ ᱞᱮᱱᱠᱷᱟᱱ ᱚᱱᱟ ᱢᱟᱱᱮ ᱢᱚᱱᱮᱨᱮ ᱪᱤᱱ ᱛᱟᱹ ᱦᱮᱡ ᱞᱮᱱᱠᱷᱟᱱ ᱩᱞᱤ ᱫᱟᱜ ᱜᱮ ᱥᱟᱨᱥᱟᱣ ᱜᱚᱫᱚᱜᱼᱟ ᱡᱮ ᱡᱚᱡᱚ ᱡᱤᱱᱤᱥ ᱜᱮ ᱚᱱᱠᱟᱱᱟᱜ ᱠᱟᱱᱟ ᱟᱫᱚ ᱞᱟᱦᱟ ᱞᱟ ᱛᱟᱹᱜ ᱫᱚ ᱱᱚᱝᱠᱟ ᱢᱟᱱᱮ ᱫᱚᱢᱮ ᱡᱚᱢ ᱵᱟᱲᱟ ᱦᱩᱭᱩᱜ ᱠᱟᱱ ᱛᱟᱦᱮᱸ ᱟᱨ ᱩᱱᱫᱚ ᱪᱮᱫ ᱢᱟᱱᱮ ᱠᱟᱹᱴᱤᱡ ᱥᱚᱢᱚᱭ ᱪᱮᱜ ᱦᱚᱸ ᱠᱟᱹᱢᱤ ᱵᱟᱝ ᱛᱟᱦᱮᱱᱟ ᱡᱚ ᱡᱚᱢ ᱧᱩ ᱠᱟᱛᱮᱟᱭᱟᱢ ᱚᱠᱟᱨᱮ ᱦᱟᱱᱟ ᱡᱚᱢ ᱱᱚᱣᱟ ᱡᱚᱢ ᱱᱚᱣᱟ ᱜᱮ ᱟᱨ ᱦᱤᱛᱳᱜ ᱛᱚ ᱞᱟᱹᱴᱩ ᱥᱟᱶ ᱥᱟᱶᱛᱮ ᱢᱟᱱᱮ ᱦᱟᱱᱟ ᱱᱟᱣᱟ ᱠᱟᱹᱢᱤ ᱠᱚ ᱵᱟᱹᱲᱛᱤ ᱪᱟᱞᱟᱜ ᱠᱟᱱᱟ
ᱚᱱᱟ ᱜᱮᱥᱮᱧ ᱞᱟᱹᱭᱫᱟᱹᱧ ᱠᱟᱹᱴᱤᱜ ᱨᱮ ᱧᱮᱞ ᱦᱳᱭ ᱠᱟᱱ ᱛᱟᱦᱮᱜᱼᱟ ᱡᱮ ᱱᱚᱜᱼᱚᱭ ᱡᱚᱠᱷᱚᱱ ᱦᱟᱹᱞᱤ ᱧᱚᱜ ᱛᱟᱦᱮᱱᱟ ᱩᱱ ᱫᱚ ᱧᱮᱞ ᱢᱮ ᱵᱷᱤᱛᱤᱨ ᱨᱮ ᱦᱚᱭᱛᱚ ᱟᱴᱷᱩᱭ ᱟᱹᱣᱨᱤ ᱟᱴᱷᱩᱜᱼᱟ᱾ ᱚᱱᱟ ᱞᱟᱦᱟ ᱨᱮᱫᱚ ᱮᱠᱵᱟᱨ ᱨᱤᱫᱽ᱾ ᱠᱚᱴᱮᱡ ᱛᱷᱮᱛᱞᱟ ᱦᱳᱭᱱᱟ ᱟᱨ ᱨᱤᱫᱽ-ᱨᱤᱫᱽ ᱠᱮᱫᱟᱢ ᱵᱩᱞᱩᱝ ᱟᱨ ᱵᱮᱨᱮᱞ ᱢᱟᱹᱨᱤᱪ ᱛᱟᱦᱮᱱ ᱢᱟ ᱟᱨ ᱚᱱᱟᱜᱮ ᱡᱚᱢ ᱢᱮ ᱦᱮᱸ ᱥᱮ ᱵᱟᱝ ᱤᱱᱟᱹ ᱦᱳᱭ ᱠᱟᱱᱟ ᱛᱟᱨᱯᱚᱨ ᱟᱹᱴᱩ ᱞᱮᱱᱠᱷᱟᱱ ᱫᱚ ᱪᱟᱹᱴᱱᱤ ᱦᱳᱭᱳᱜ ᱛᱟᱦᱮᱸᱜᱼᱟ᱾ ᱜᱩᱲ ᱟᱹᱜᱩᱭ ᱦᱩᱭᱩᱜ ᱛᱟᱦᱮᱸᱜ ᱠᱷᱤᱡᱩᱨ ᱜᱩᱲ ᱛᱟᱱᱟᱜ
ᱟᱨ ᱚᱱᱟ ᱟᱡᱸᱮᱫ ᱢᱚᱸ ᱟᱹᱰᱤ ᱮᱴᱟᱜ ᱜᱮ ᱟᱹᱭᱠᱟᱹᱣ ᱫᱚᱝ
ᱦᱳᱭ ᱛᱚᱠᱷᱚᱱ ᱫᱚ ᱢᱟᱱᱮ ᱢᱤᱫᱴᱮᱱ ᱟᱞᱟᱫᱟ ᱜᱮ ᱢᱤᱫᱴᱮᱱ ᱨᱟᱹᱥ ᱠᱟᱹ ᱚᱱᱟ ᱠᱚ ᱟᱨ ᱡᱚᱢ ᱧᱩ ᱠᱟᱛ ᱛᱮ ᱠᱷᱮᱞ ᱵᱟᱲᱟᱭ ᱢᱮ, ᱠᱩᱞᱦᱤ ᱠᱚᱨᱮ ᱟᱹᱰᱤ ᱜᱟᱱ ᱜᱟᱛᱮ ᱜᱤᱫᱟᱹᱨ ᱯᱟᱨᱮ ᱦᱟᱱᱟ ᱟᱨ ᱠᱩᱦᱩᱪᱩᱠᱩ ᱠᱷᱮᱞ ᱫᱟᱨᱮ ᱨᱮ ᱫᱮᱡ ᱛᱮ ᱟᱨ ᱛᱮ ᱱᱚᱜᱼᱚᱭ ᱱᱚᱝᱠᱟ ᱢᱟᱱᱮ ᱟᱹᱰᱤ ᱴᱷᱮᱱ ᱟᱞᱟᱫᱟ ᱜᱮ ᱡᱤᱭᱚᱱ ᱛᱟᱦᱮᱸᱜ ᱠᱟᱱᱟ ᱜᱤᱫᱽᱨᱟᱹ ᱚᱠᱛᱚ ᱫᱚ᱾
ᱦᱩᱸ
ᱟᱨ ᱱᱮᱛᱟᱨ ᱫᱤᱱ ᱫᱚ ᱱᱚᱜᱼᱚᱭ ᱛᱚ ᱵᱟᱹᱨᱩ ᱵᱤᱞᱤ ᱠᱟᱱᱟ ᱦᱟᱸᱜ ᱵᱟᱹᱨᱩ ᱵᱤᱞᱤ ᱱᱚᱜᱼᱚᱭ ᱦᱚᱞᱟ ᱢᱟᱫᱷᱮᱨᱚᱜ ᱧᱮᱞ ᱫᱩᱧ ᱧᱮᱞ ᱠᱮᱫᱟ ᱚᱸᱰᱮ ᱠᱷᱮᱛ ᱪᱟᱞᱟᱣ ᱦᱩᱭ ᱞᱮᱱᱟ ᱛᱚ ᱧᱮᱞ ᱫᱟ ᱚᱸᱰᱮ ᱡᱚᱢ ᱠᱟᱛᱮᱜ ᱠᱚ ᱤᱭᱟᱹ ᱠᱟᱫᱟ ᱪᱮᱜ ᱪᱚᱠᱟᱜ ᱠᱚ ᱜᱤᱰᱤ ᱠᱟᱫᱟ᱾ ᱛᱟᱦᱚᱞᱮ ᱚᱱᱟ ᱧᱮᱞ ᱠᱟᱛᱮᱜ ᱜᱧ ᱵᱩᱡ ᱛᱮ ᱵᱟᱹᱨᱩ ᱵᱤᱞᱤᱭ ᱠᱟᱱᱟ ᱛᱟᱦᱚᱞᱮ ᱟᱫᱚᱧ ᱢᱮᱱᱫᱟ ᱡᱮ ᱡᱚᱢ ᱪᱟᱞᱟᱜ ᱦᱩᱭᱩᱜᱼᱟ᱾ ᱟᱫᱚ ᱦᱟᱯᱩᱭ ᱦᱟᱸᱜ ᱛᱤᱥᱤᱧ ᱪᱟᱞᱟᱜ ᱠᱟᱱᱟ, ᱚᱠᱛᱚ ᱜᱮ ᱵᱟᱝ ᱧᱟᱢᱚᱜ ᱠᱟᱱᱟ ᱛᱚ
ᱚ ᱡᱟᱭ ᱦᱳᱠ ᱦᱳᱭ ᱟᱫᱚ ᱤᱧ ᱫᱚᱛᱚ ᱱᱮᱥ ᱫᱚ ᱵᱟᱹᱨᱩ ᱱᱟᱥᱮᱱᱟᱜ ᱢᱚᱪᱟᱨᱤᱧ ᱤᱫᱤ ᱞᱮᱫᱟ ᱱᱟᱥᱮᱱᱟᱜ ᱫᱚ ᱢᱮ ᱦᱚᱸ ᱵᱟᱝ ᱟᱨ ᱩᱱ ᱦᱩᱞᱳ ᱜ ᱛᱟᱲᱟᱦᱩᱲᱟᱹᱧ ᱦᱮᱡ ᱱᱟ᱾ ᱦᱮᱸ ᱛᱟᱦᱚᱞᱮ ᱵᱟᱠᱷᱟᱱ ᱚᱸᱰᱮ ᱜᱟᱛᱮ ᱜᱤᱫᱽᱨᱟᱹ ᱥᱮᱱ ᱵᱚᱞᱚ ᱞᱮᱱᱠᱷᱟᱱ ᱫᱚ ᱧᱟᱢ ᱦᱩᱭ ᱠᱚᱜ ᱜᱮᱭᱟ ᱦᱚᱭ ᱛᱚ᱾ ᱦᱳᱭᱥᱮ
ᱦᱮᱸ ᱦᱮᱸ ᱢᱟᱱᱮ ᱧᱟᱢ ᱫᱚ ᱧᱟᱢᱚᱜ ᱜᱮᱭᱟ ᱟᱫᱚ ᱚᱱᱠᱟ ᱞᱮᱠᱟ ᱢᱟᱱᱮ ᱢᱮᱜᱴᱮ
ᱢᱚᱱᱮ ᱨᱮᱦᱚᱸ ᱦᱤᱡᱩᱜ ᱠᱟᱱᱟ ᱡᱮ ᱡᱚᱢ ᱦᱩᱭᱩᱜᱼᱟ᱾ ᱯᱟᱸᱡᱟ ᱠᱟᱛᱮᱜ ᱮᱸ ᱱᱚᱜᱼᱚ ᱱᱚᱝᱠᱟᱱᱟᱜ ᱮᱸ ᱚᱱᱟ ᱦᱤᱡᱩᱜ ᱠᱟᱱᱟ ᱡᱮᱦᱟᱹᱴ ᱱᱚᱣᱟ ᱵᱚᱫᱚᱞ ᱛᱮ ᱤᱧ ᱮᱴᱟᱜᱟᱜ ᱠᱟᱹᱢᱤ ᱢᱮᱱᱟᱜᱛᱤᱧᱟ ᱢᱟᱱᱮ ᱮᱴᱟᱜᱟᱜ ᱠᱟᱹᱢᱤ ᱜᱮ ᱫᱤᱥᱟᱹᱜ ᱠᱟᱱᱟ᱾ ᱟᱨ ᱩᱱ ᱩᱱᱫᱚ ᱢᱟᱱᱮ ᱪᱮᱫ ᱚᱱᱟ ᱠᱟᱨᱮᱞ ᱚᱱᱟ ᱠᱚᱜᱮ ᱯᱟᱸᱡᱟ ᱵᱟᱲᱟᱭᱟ ᱮᱱᱠᱷᱟᱱ ᱱᱤᱛᱚᱜ ᱛᱚ ᱚᱱᱠᱟ ᱫᱚ ᱵᱟᱝ᱾
ᱴᱷᱤᱠ ᱦᱳᱭ ᱦᱳᱭ ᱟᱫᱚ ᱚᱱᱟ ᱠᱷᱟᱹᱛᱤᱨ ᱛᱮᱜᱮᱥᱮᱧ ᱞᱟᱹᱭᱫᱟ ᱡᱮ ᱧᱮᱞᱚᱜᱚᱜ ᱠᱟᱱᱟ ᱮᱸ ᱩᱱᱫᱚ ᱠᱟᱹᱢᱤ ᱵᱟᱝ ᱛᱟᱦᱮᱸ ᱠᱟᱱᱟ ᱦᱟᱹᱠᱩ ᱥᱟᱵ ᱠᱚ ᱫᱚᱢᱮ ᱪᱟᱞᱟᱜ ᱦᱩᱭᱩᱜ ᱛᱟᱭᱟ ᱢᱚᱱᱮ ᱦᱮᱸ ᱤᱧᱟᱜ ᱦᱟᱹᱠᱩ ᱱᱚᱝᱠᱟᱧ ᱡᱚᱢ ᱚᱪᱚ ᱠᱟᱜ ᱠᱚᱣᱟ ᱱᱤᱛᱚᱜ ᱫᱚ ᱵᱷᱟᱭᱯᱚ ᱛᱟ ᱠᱤ ᱱᱚᱝᱠᱟ ᱠᱤ ᱦᱩᱭ ᱜᱚᱱᱚ ᱦᱩᱰᱤᱧᱤᱡ ᱫᱟᱝ ᱱᱚᱝᱠᱟ ᱦᱟᱹᱠᱩᱭ ᱥᱟᱵ ᱠᱚᱣᱟ ᱦᱮᱸ ᱟᱥ ᱥᱟᱨᱟᱫᱤᱱ ᱩᱰᱩᱝ ᱠᱚᱜᱼᱟᱭ ᱢᱚᱴᱚᱧ ᱢᱚᱴᱚᱧ ᱛᱟᱦᱮᱱᱟᱭ ᱢᱮᱱ ᱵᱟᱲᱟ ᱠᱟᱛᱮᱜ ᱦᱚᱸ ᱵᱟᱭ ᱟᱸ ᱡᱚᱢᱟᱭ ᱪᱤᱠᱟᱹᱭᱮᱟᱢ ᱦᱚᱸ ᱢᱟᱱᱮ ᱟᱨ ᱦᱟᱹᱠᱩ ᱪᱷᱟᱲᱟ ᱜᱮ ᱵᱟᱝ ᱠᱚᱜ ᱛᱟᱭ ᱩᱱᱤᱭ ᱦᱚᱸ ᱫᱟᱠᱟ--ᱱ ᱡᱟᱦᱟᱱᱟᱜ ᱩᱛᱩ ᱦᱩᱭ ᱞᱮᱱᱠᱟᱱᱡ ᱜᱮ ᱡᱚᱢ ᱜᱮ ᱵᱟᱝ ᱡᱚᱢ ᱠᱟᱜᱼᱟ ᱟ ᱪᱮᱜ ᱯᱮ ᱩᱛᱩᱣ ᱟᱜᱼᱟ ᱟᱜᱮ ᱩᱛᱩᱭ ᱠᱩᱠᱞᱤ ᱫᱚᱦᱚᱭᱟ᱾
ᱦᱳᱭ ᱟᱫᱚ ᱚᱱᱠᱟᱜ ᱜᱮ ᱟᱨ ᱢᱟᱱᱮ ᱢᱤᱫᱴᱮᱱ ᱨᱟᱹᱥᱠᱟᱹ ᱦᱚᱸ ᱵᱩᱡᱷᱟᱹᱜᱼᱟ ᱦᱮᱸ ᱥᱮ᱾ ᱵᱟᱠᱷᱟᱱ ᱱᱮᱛᱟᱨ ᱫᱤᱱ ᱫᱚ ᱦᱚᱸᱜᱼᱚᱭ ᱦᱩᱲᱩ ᱨᱚ ᱦᱚᱭ ᱫᱤᱱ ᱫᱚ ᱢᱟᱱᱮ ᱯᱩᱨᱟᱹ ᱚᱱᱟ ᱡᱟᱦᱟᱸ ᱠᱷᱮᱛ ᱨᱮᱠᱚ ᱥᱤᱭᱚᱜᱼᱟ ᱚᱱᱟ ᱠᱷᱮᱛ ᱨᱮᱫᱚ ᱢᱟᱱᱮ ᱱᱤᱡᱮᱨᱟᱜ ᱠᱷᱮᱛᱨᱮ ᱵᱟᱝ ᱥᱤ ᱵᱟᱝ ᱦᱩᱭᱩᱜ ᱨᱮᱦᱚᱸ ᱚᱠᱚᱭ ᱦᱚᱲᱟᱜ ᱠᱷᱮᱛ ᱨᱮ ᱥᱤᱭᱳᱜ ᱡᱚᱲᱟᱣ ᱠᱟᱫᱟ ᱠᱚ ᱚᱸᱰᱮ ᱪᱟᱞᱟᱣ ᱠᱟᱛᱮᱜ ᱦᱟᱹᱠᱩ ᱥᱟᱵ ᱦᱩᱭᱩᱜ ᱠᱟᱱ ᱛᱟᱦᱮᱸᱜ᱾ ᱛᱟ ᱯᱚᱨᱮ ᱡᱟᱦᱟᱸᱛᱤᱱᱟᱹᱜ ᱚᱱᱟ ᱠᱷᱮᱛ ᱫᱷᱟᱨᱮ ᱫᱷᱟᱨᱮ ᱠᱚᱨᱮ ᱚᱱᱠᱟ ᱰᱚᱵᱷᱟᱜ ᱠᱚᱠᱚ ᱵᱮᱱᱟᱣ ᱵᱟᱲᱟ ᱠᱟᱜᱼᱟ ᱛᱚ ᱛᱚ ᱚᱱᱟ ᱰᱚᱵᱷᱟᱜ ᱠᱚ ᱯᱩᱨᱟᱹ ᱟᱸ ᱵᱟᱨ ᱯᱮ ᱦᱚᱲ ᱚᱱᱠᱟ ᱵᱚᱭᱦᱟ ᱞᱮ ᱛᱟᱦᱮᱸᱠᱟᱱᱟ ᱟᱞᱮ ᱜᱮ ᱵᱚᱭᱦᱟ ᱠᱚᱲᱟ ᱞᱮ ᱪᱟᱞᱟᱜ ᱛᱟᱦᱮᱸᱱᱟ ᱟᱨ ᱯᱩᱨᱟᱹ ᱚᱱᱠᱟ ᱦᱟᱹᱠᱩᱩᱞᱮ ᱥᱟᱵ ᱠᱚ ᱛᱟᱦᱮᱸᱫ ᱫᱤᱱᱟᱹᱢ ᱦᱤᱞᱳᱜ ᱢᱟᱱᱮ ᱱᱚᱣᱟ ᱛᱚ ᱫᱤᱱᱟᱹᱢ ᱦᱤᱞᱳᱜ ᱞᱮᱠᱟ ᱜᱮᱞᱮ ᱠᱚᱨᱟᱣᱟ ᱛᱤᱦᱤᱧ ᱱᱚᱸᱰᱮ ᱦᱩᱭᱱᱟ ᱜᱟᱯᱟ ᱛᱚ ᱱᱚᱣᱟ ᱴᱟᱜ ᱰᱚᱵᱣᱟᱜ ᱵᱚᱱ ᱟᱨᱮᱡᱟ᱾
ᱟᱪᱪᱷᱟ ᱚᱱᱠᱟᱷᱟ ᱵᱮᱯᱟᱨ ᱵᱟᱝ᱾
ᱦᱮᱸ
ᱦᱮᱸ ᱚᱱᱟ ᱦᱚᱸ ᱵᱷᱟᱜᱤ ᱠᱟᱛᱷᱟ ᱜᱮ ᱥᱮ ᱪᱮᱜ ᱞᱮᱠᱟ?
ᱮᱠᱫᱚᱢ ᱮᱠᱫᱚᱢ ᱟᱫᱚ ᱱᱮᱛᱟᱨ ᱫᱚ ᱪᱮᱜ ᱪᱤᱠᱟᱹᱣ ᱠᱟᱱᱟ ᱦᱮᱸᱥᱮ᱾ ᱱᱮᱛᱟᱨ ᱢᱟ ᱡᱚᱛᱚ ᱦᱚᱲ ᱟᱯᱟᱱ ᱟᱹᱯᱤᱱ ᱚᱞᱚᱜ ᱯᱟᱲᱦᱟᱣ ᱨᱮ ᱮᱸ ᱞᱮ ᱤᱭᱟᱹᱣ ᱠᱟᱱᱟ ᱦᱟᱸᱜ ᱵᱮᱥᱛᱚᱣ ᱠᱟᱱᱟᱞᱮ ᱡᱚᱛᱚ‌ ᱦᱚᱲ ᱵᱷᱮᱜᱟᱨ ᱵᱷᱮᱜᱟᱨ ᱴᱷᱟᱶ ᱨᱮ ᱢᱮᱱᱟᱜ ᱟᱠᱟᱜ ᱞᱮᱭᱟ ᱦᱟᱱᱤ ᱦᱟᱸᱰᱮ ᱱᱤ ᱱᱚᱸᱰᱮ ᱱᱚᱜᱼᱚ ᱱᱚᱝᱠᱟ᱾ ᱡᱚᱛᱚ ᱦᱚᱲ ᱚᱞᱚᱜ ᱡᱤᱭᱚᱱ ᱨᱮ ᱱᱤᱛᱳᱜ ᱫᱚ ᱡᱚᱯᱲᱟᱣ ᱢᱮᱱᱟᱜ ᱠᱚᱣᱟ᱾ ᱤᱧ ᱦᱟᱸᱜ ᱦᱤᱛᱚᱜᱜ ᱤᱧ ᱢᱤᱱᱟᱹᱧᱟ ᱟᱨ ᱤᱧ ᱠᱷᱚᱱ ᱦᱩᱰᱤᱧᱤᱡ ᱢᱮᱱᱟᱭᱟ ᱟᱹᱞᱤᱧ ᱜᱮ ᱦᱟᱸᱜ ᱢᱱᱟᱹ ᱢᱮᱱᱟᱜ ᱞᱤᱧᱟ ᱵᱟᱠᱷᱟᱱ ᱮᱴᱟᱜ ᱮᱴᱟᱜ ᱟᱨᱚ ᱫᱟᱫᱟ ᱛᱟᱠᱚ ᱠᱚ ᱛᱟᱦᱮᱸᱜ ᱠᱟᱱᱟ ᱩᱱᱠᱩ ᱫᱚ ᱦᱳᱥᱴᱤᱞ ᱠᱚᱨᱮᱜ ᱦᱮᱸᱱᱟᱜ ᱠᱚᱣᱟ᱾ ᱵᱟᱠᱷᱟᱱ ᱫᱚ ᱢᱤᱜ ᱥᱟᱶᱛᱮ ᱚᱱᱠᱟ ᱠᱷᱮᱛ ᱠᱚᱞᱮ ᱪᱟᱞᱟᱜ ᱛᱟᱦᱮᱸᱜᱼᱟ, ᱠᱩᱞᱮ ᱥᱟᱵ ᱠᱚ ᱛᱟᱦᱮᱸᱜ᱾ ᱤᱠᱷᱟᱸᱱ ᱱᱮᱛᱟᱨ ᱫᱚ ᱚᱱᱟ ᱫᱚ ᱯᱩᱨᱟᱹ ᱪᱟᱵᱟ ᱩᱛᱟᱹᱨ ᱟᱠᱟᱱᱟ᱾ ᱠᱷᱮᱛ ᱠᱚ ᱡᱚᱠᱷᱚᱱ ᱤᱧᱤᱧ ᱪᱟᱞᱟᱣ ᱟᱠᱟᱱᱟ, ᱟᱫᱚ ᱚᱱᱟ ᱠᱟᱛᱷᱟ ᱫᱤᱥᱟᱹ ᱦᱤᱡᱩᱜ ᱠᱟᱱ ᱛᱤᱧᱟᱹ ᱵᱟᱝ ᱞᱟᱦᱟᱛᱮ ᱪᱮᱫᱽ ᱠᱟ ᱛᱟᱦᱮᱸᱜ ᱠᱟᱱᱟ ᱟᱨ ᱱᱤᱛᱚᱜ ᱪᱮᱫ ᱞᱮᱠᱟ?
ᱦᱳᱭ ᱠᱟᱛᱷᱟ ᱫᱚ ᱠᱟᱱ ᱜᱮᱭᱟ, ᱛᱚ ᱟᱢ ᱫᱚ ᱵᱟᱝ ᱦᱮᱸ
ᱟᱫᱚ! ᱤᱱᱠᱟᱹ ᱞᱮᱠᱟ ᱨᱮᱜᱮ ᱚᱱᱟᱜ᱾ ᱩᱱ ᱚᱠᱛᱚ ᱟᱨ ᱱᱤᱛᱚᱜ ᱚᱠᱛᱚᱣᱟᱜ, ᱱᱤᱛᱚᱜᱼᱟᱜ ᱡᱟᱦᱟᱸ ᱩᱭᱦᱟᱹᱨ ᱵᱷᱟᱹᱵᱤ, ᱩᱱ ᱚᱠᱛᱚ ᱡᱟᱦᱟᱸ ᱩᱭᱦᱟᱹᱨ ᱵᱷᱟᱹᱵᱤ ᱚᱱᱟ ᱫᱚ ᱟᱹᱰᱤ ᱵᱷᱮᱜᱟᱨ ᱜᱮ ᱛᱟᱦᱮᱸ ᱠᱟᱱ ᱦᱮᱸᱥᱮ! ᱱᱤᱛᱚᱜ ᱟᱜ ᱩᱭᱦᱟᱹᱨ ᱵᱷᱟᱵᱽᱱᱟ ᱨᱮ ᱟᱫᱚ ᱱᱤᱡᱟᱹ ᱢᱚᱱᱮ ᱦᱩᱭᱩᱜ ᱠᱟᱱ ᱪᱮᱫᱟᱜ ᱡᱮ ᱦᱟᱯ ᱦᱟᱨᱟ ᱦᱩᱭᱮᱱᱟ ᱩᱱ ᱚᱠᱛᱚ ᱢᱚᱱᱮ ᱦᱩᱭᱩᱜ ᱠᱟᱱ, ᱛᱤᱥᱤᱧ ᱦᱟᱨᱟᱜᱼᱟᱼᱛᱤᱥᱤᱧ ᱦᱟᱨᱟᱜᱼᱟ ᱦᱮᱸᱥᱮ ᱵᱟᱝ? ᱦᱟᱨᱟ ᱠᱟᱛᱮᱜ ᱤᱧ ᱦᱚᱧ ᱫᱟᱬᱟ ᱵᱟᱲᱟᱭᱟ, ᱢᱮᱱᱠᱷᱟᱱ ᱱᱤᱛᱚᱜ ᱟᱹᱭᱠᱟᱹᱜ ᱠᱟᱱᱟ ᱟᱫᱚ ᱢᱚᱱᱮ ᱛᱮ ᱞᱟᱹᱭᱩᱹᱜ ᱠᱟᱱ ᱪᱮᱜ ᱪᱮᱫᱟᱜ ᱤᱧ ᱦᱟᱨᱟᱭᱮᱱᱟ ᱱᱤᱛᱚᱜ ᱚᱸᱠᱟᱹᱴᱤᱡ ᱞᱮᱠᱟ ᱜᱮ ᱡᱩᱫᱤᱧ ᱛᱟᱦᱮᱸ ᱠᱚᱜᱼᱟ ᱱᱟᱯᱟᱭ
ᱮᱠᱫᱚᱢ ᱮᱠᱫᱚᱢ ᱱᱚᱣᱟ ᱫᱚ ᱥᱟᱹᱨᱤᱜᱮ ᱟᱹᱰᱤ ᱥᱟᱹᱨᱤ ᱠᱟᱛᱷᱟᱢ ᱞᱟᱹᱭ ᱠᱮᱫ ᱛᱟᱞᱟᱝᱟ ᱱᱚᱣᱟ ᱫᱚ ᱦᱩᱸ ᱡᱚᱛᱚ ᱦᱚᱲᱟᱜ ᱡᱟᱸᱧ ᱢᱚᱱᱮᱭᱟ ᱤᱧ ᱫᱚᱻ ᱟᱫᱚ ᱟᱢ ᱤᱧ ᱥᱩᱢᱩᱝ ᱫᱚ ᱵᱟᱝ ᱡᱟᱦᱟᱸ ᱛᱤᱱᱟᱹᱜ ᱜᱮ ᱚᱱ ᱦᱚᱭ ᱱᱤᱛᱚᱜ ᱦᱮᱱᱟᱜ ᱵᱚᱱᱟ ᱩᱢᱮᱨ ᱦᱩᱭ ᱟᱠᱟᱱ ᱛᱟᱵᱚᱱᱟᱻ ᱦᱮᱸ᱾ ᱟᱴᱷᱨᱚ ᱵᱚᱪᱷᱚᱨ ᱵᱚᱱ ᱛᱟᱵ ᱟᱠᱟᱫᱟ ᱩᱸᱜ ᱛᱟᱵ ᱠᱟᱛᱮᱜ ᱱᱤᱛᱚᱜ ᱚᱞᱚᱜ ᱯᱟᱲᱦᱟᱣ ᱡᱤᱭᱚᱱ ᱠᱚ ᱢᱩᱪᱟᱹᱫ ᱦᱤᱡᱩᱜ ᱠᱟᱱ ᱛᱟᱵᱚᱱᱟᱭ ᱱᱤᱛᱚᱜ ᱫᱚ ᱢᱚᱱᱮ ᱦᱩᱭᱩᱜ ᱠᱟᱱᱟ ᱡᱮ ᱵᱟᱝ? ᱜᱤᱫᱽᱨᱟᱹ ᱡᱤᱭᱚᱱ ᱜᱮ ᱛᱤᱱᱟᱹᱜ ᱱᱟᱯᱟᱭ ᱛᱟᱦᱮᱸ ᱠᱟᱱᱟ᱾ ᱪᱮᱫ ᱦᱚᱸ ᱠᱟᱹᱢᱤ ᱵᱟᱝ ᱛᱟᱦᱮᱸ ᱠᱟᱱᱟ ᱡᱚᱢ ᱢᱮ ᱧᱩᱭ ᱢᱮ᱾ ᱠᱷᱮᱞ ᱵᱟᱲᱟᱭ ᱢᱮ! ᱦᱮᱸᱥᱮ ᱟᱨ ᱩᱱᱫᱚ ᱤᱱᱠᱟᱹ ᱢᱚᱱᱮ ᱦᱩᱭᱩᱜ ᱠᱟᱱ ᱛᱟᱦᱮᱸᱜ ᱡᱳᱠᱷᱳᱱ ᱜᱤᱫᱽᱨᱟᱹ ᱵᱚᱱ ᱛᱟᱦᱮᱸ ᱠᱟᱱᱟ ᱛᱚᱠᱷᱚᱱ ᱫᱚ ᱢᱩᱱ ᱦᱩᱭᱩᱜ ᱠᱟᱱ ᱛᱟᱦᱮᱸᱜ ᱡᱮ, ᱛᱤᱥᱤᱧ ᱦᱟᱨᱟᱜᱼᱟ ᱾ ᱦᱟᱨᱟ ᱞᱮᱱᱠᱷᱟᱱ ᱛᱤᱱᱟᱹᱜ ᱥᱩᱠ ᱦᱮᱸ ᱟᱨ ᱠᱤᱱᱛᱩ ᱱᱤᱛᱚᱜ ᱫᱚ ᱢᱚᱱᱮ ᱦᱩᱭᱩᱜ ᱠᱟᱱᱟ ᱡᱮ ᱵᱟᱝ ᱜᱤᱫᱽᱨᱟᱹᱡᱽ ᱡᱤᱭᱚᱱ ᱜᱮ ᱟᱹᱰᱤ ᱥᱩᱠ ᱨᱮᱱᱟᱜ ᱛᱟᱦᱮᱸᱜ ᱠᱟᱱᱟ ᱦᱮᱸ ᱥᱮ ᱵᱟᱝ?
ᱦᱮᱸ ᱤᱱᱟᱹ ᱜᱮ ᱦᱩᱭᱩᱜ ᱚᱸᱠᱟᱢᱮᱱ ᱠᱟᱛᱷᱟ, ᱜᱤᱫᱽᱨᱟᱹ ᱡᱤᱭᱚᱱ ᱚᱱᱟᱛᱮ, ᱜᱤᱫᱽᱨᱟᱹ ᱡᱤᱭᱚᱱ ᱟᱜ ᱜᱮ ᱥᱩᱠᱷ ᱫᱚ ᱵᱟᱸᱧ ᱫᱤᱥᱟᱹ ᱮᱫᱟ ᱤᱧ ᱫᱚ᱾
ᱮᱠᱫᱚᱢ ᱢᱟᱱᱮ ᱩᱱ ᱫᱚ ᱪᱮᱫ ᱠᱟ ᱛᱟᱦᱮᱸ ᱠᱟᱱᱟ ᱡᱟᱦᱟᱸᱱᱟᱜ ᱜᱮ ᱵᱟᱝ ᱦᱩᱭᱩᱜᱼᱟ? ᱨᱟᱜᱽ ᱢᱮ ᱚᱲᱟᱜ ᱦᱚᱲ ᱢᱮᱛᱟ ᱠᱚᱢ ᱛᱚ ᱤᱧᱫᱚ ᱱᱚᱣᱟ ᱠᱤᱨᱤᱧᱤᱧ ᱯᱮ, ᱦᱟᱱᱟ ᱠᱤᱨᱤᱧᱤᱧ ᱯᱮ ᱱᱤᱛᱩᱜ ᱫᱚ ᱪᱮᱫ? ᱪᱤᱠᱟᱹᱣᱟᱠᱟᱱᱟ ᱟᱢ ᱱᱤᱛᱚᱜ ᱚᱲᱟᱜ ᱦᱚᱲ ᱴᱷᱮᱡ ᱢᱟᱱᱮ ᱡᱩᱨ ᱠᱟᱛᱮᱜ, ᱥᱮ ᱨᱟᱜ ᱦᱚᱸ ᱵᱟᱢ ᱨᱟᱜ ᱫᱟᱲᱮᱭᱟᱜᱼᱟ, ᱱᱤᱛᱚᱜ ᱫᱚ, ᱡᱮ ᱤᱧᱫᱚ ᱱᱚᱣᱟ ᱤᱢᱟᱹᱧ ᱛᱮ ᱥᱮ ᱱᱚᱣᱟ ᱤᱢᱟᱹᱧ ᱯᱮ, ᱱᱤᱛᱚᱜ ᱫᱚ ᱟᱢ ᱜᱮᱢ ᱪᱤᱸᱛᱟᱹᱭᱟ, ᱪᱤᱠᱟᱹ ᱞᱮᱠᱟᱨᱮ ᱚᱲᱟᱜ ᱦᱚᱲᱤᱧ ᱧᱮᱞ ᱠᱳᱣᱟ ᱥᱮ ᱪᱤᱠᱟᱹ ᱞᱮᱠᱟᱨᱮ? ᱤᱸᱧ ᱱᱤᱛᱚᱜ ᱤᱱᱟᱹᱜ ᱢᱟᱨᱟᱝ ᱤᱧ ᱦᱟᱨᱟᱣ ᱣᱟᱠᱟᱱᱟ, ᱚᱲᱟᱜ ᱦᱚᱲ ᱯᱚᱭᱥᱟᱧ ᱠᱚᱭ ᱠᱚᱣᱟ ᱢᱟᱱᱮ ᱱᱤᱡᱮ ᱴᱮᱫ ᱴᱷᱮᱸᱱ ᱡᱮ ᱢᱚᱱᱮ ᱢᱤᱫᱴᱮᱱ ᱠᱩᱠᱞᱤ ᱦᱤᱡᱩᱜᱼᱟ ᱤᱧ ᱱᱤᱱᱟᱹᱜ ᱢᱟᱨᱟᱝ ᱦᱟᱨᱟᱣ ᱠᱟᱛᱮᱜ ᱦᱚᱸ ᱤᱧ ᱱᱤᱻᱛᱚᱜ ᱚᱲᱟᱜ ᱦᱚᱲ ᱴᱷᱮᱱ ᱯᱚᱭᱥᱟᱧ ᱦᱟᱛᱟᱣᱟ ᱱᱚᱜᱼᱱᱚ ᱠᱟᱱᱟ ᱢᱤᱫᱴᱮᱱ ᱩᱭᱦᱟᱹᱨ ᱵᱷᱟᱵᱽᱱᱟ ᱦᱤᱡᱩᱜᱼᱟ ᱢᱚᱱᱮᱨᱮ
ᱠᱟᱛᱷᱟ ᱫᱚ ᱠᱟᱱ ᱜᱮᱭᱟ ᱥᱮ, ᱟᱨ ᱩᱭᱦᱟᱹᱨ ᱨᱮᱱᱟᱜ ᱠᱟᱛᱷᱟ ᱜᱮ ᱠᱟᱱ ᱜᱮᱭᱟ, ᱦᱳᱭᱥᱮ?? ᱟᱨ ᱵᱟᱢ ᱩᱭᱦᱟᱹᱨ ᱞᱮᱠᱷᱟᱱ ᱫᱚ ᱚᱱᱟᱫᱚ ᱞᱟᱹᱭ ᱢᱮ ᱟᱢᱫᱚ ᱪᱤᱠᱟᱹ ᱞᱟᱹᱭᱟᱠᱚ ᱱᱚᱣᱟ ᱟᱢᱟᱜ ᱩᱭᱦᱟᱹᱨ ᱵᱷᱟᱵᱽᱱᱟ ᱫᱚ, ᱟᱹᱰᱤ ᱤᱭᱟᱹ ᱨᱮᱜᱮ ᱦᱮᱱᱟᱜ ᱟᱠᱟᱜ ᱜᱮ᱾ ᱦᱮᱸᱥᱮ ᱵᱟᱝ? ᱠᱟᱛᱷᱟ ᱫᱚ ᱦᱩᱭᱩᱜ ᱠᱟᱱᱟ ᱤᱱᱟᱹ ᱜᱮᱛᱚ, ᱚᱱᱟ ᱠᱷᱟᱹᱛᱤᱨ ᱛᱤᱧ ᱞᱟᱹᱭ ᱫᱤᱸᱡ ᱢᱚᱱᱮ ᱢᱤᱫ ᱠᱟᱛᱷᱟ ᱛᱮᱢ ᱞᱟᱹᱭ ᱞᱮᱠᱷᱟᱱ ᱦᱮᱸ, ᱦᱮᱸ ᱟᱢᱟᱜ ᱩᱭᱦᱟᱹᱨ ᱜᱮ ᱟᱢᱟᱜ ᱟᱜᱟᱢ ᱫᱚ, ᱟᱨ ᱵᱟᱢ ᱩᱭᱦᱟᱹᱨ ᱵᱷᱟᱹᱵᱤ ᱞᱮᱠᱷᱟᱱᱮᱢ ᱱᱤᱛᱚᱜ ᱦᱮᱱᱟᱜ ᱟᱠᱟᱫᱟ ᱪᱮᱫ ᱞᱮᱠᱟ ᱪᱟᱞᱟᱜ ᱠᱟᱱᱟ, ᱤᱸᱠᱟᱹ ᱜᱮ ᱪᱟᱞᱟᱜᱼᱟ, ᱦᱤᱴᱟᱝ ᱡᱟᱲᱟᱝ ᱜᱮ ᱦᱤᱭᱚᱝ ᱰᱷᱳᱝ ᱜᱮ ᱾
ᱮᱠᱟᱞ ᱮᱠᱟᱞ ᱛᱤ ᱱᱤᱛᱚᱜ ᱠᱷᱚᱱ ᱟᱢᱟᱜ ᱟᱜᱟᱢ ᱞᱟᱹᱜᱤᱫ ᱵᱟᱝ ᱩᱭᱦᱟᱹᱨ ᱵᱷᱟᱵᱽᱱᱟᱭᱟ ᱥᱮ ᱵᱟᱝ ᱪᱤᱱᱛᱟᱹ ᱵᱷᱟᱵᱽᱱᱟᱭᱟ ᱮᱱᱠᱷᱟᱱ ᱠᱷᱟᱱ ᱢᱟ ᱪᱮᱫ ᱮᱢ ᱢᱮᱱᱟ ᱱᱚᱝᱠᱟᱜ ᱜᱮ ᱱᱤᱛᱚᱜ ᱡᱟᱦᱟᱸ ᱞᱮᱠᱟ ᱪᱟᱞᱟᱜ ᱠᱟᱱ ᱛᱟᱢᱟ ᱚᱱᱠᱟ ᱜᱮ ᱪᱟᱞᱟᱜ ᱛᱟᱢᱟ ᱟᱨ ᱡᱩᱫᱤ ᱟᱢ ᱱᱤᱛᱚᱜ ᱠᱷᱚᱱ ᱢᱟᱱᱮ ᱱᱤᱛᱚᱜ ᱫᱚ ᱦᱟᱸᱜ ᱟᱭᱳᱼᱵᱟᱵᱟ ᱦᱮᱱᱟᱜ ᱠᱚᱛᱮ ᱱᱟᱯᱟᱭ ᱜᱮ ᱵᱩᱡᱷᱟᱹᱜ ᱚᱱᱟ ᱛᱟᱭᱱᱚᱢ ᱫᱟᱨᱟᱢ ᱡᱚᱠᱷᱚᱱ ᱟᱭᱳᱼᱵᱟᱵᱟᱣᱟᱜ ᱩᱢᱩᱞ ᱥᱟᱦᱟᱜᱼᱟ ᱛᱚᱠᱷᱚᱱ ᱜᱮ ᱵᱩᱡᱷᱟᱹᱜᱼᱟ ᱡᱮ ᱛᱤᱱᱟᱹᱜ ᱮᱸᱴᱠᱮᱴᱚᱬᱮ ᱥᱮ ᱛᱤᱱᱟᱹᱜ ᱦᱟᱨᱠᱮᱛ ᱥᱟᱥᱮᱫ ᱥᱟᱦᱟᱣ ᱠᱟᱛᱮ ᱱᱚᱣᱟ ᱡᱤᱭᱚᱱ ᱠᱷᱟᱸᱰᱟᱣ ᱦᱩᱭᱩᱜᱼᱟ ᱛᱤᱱᱟᱹᱜ ᱦᱟᱯᱮᱱ ᱫᱤᱱᱨᱮ ᱡᱚᱠᱷᱚᱱ ᱟᱢᱮᱢ ᱵᱟᱯᱞᱟᱜᱼᱟ ᱛᱚᱠᱷᱚᱱ ᱡᱚᱠᱷᱚᱱ ᱟᱢ ᱡᱚᱠᱷᱚᱱ ᱟᱢᱨᱮᱱ ᱜᱤᱫᱽᱨᱟᱹ ᱢᱮᱛᱟᱢᱟᱭ ᱮ-ᱵᱟ ᱱᱚᱣᱟ ᱤᱢᱟᱹᱧ ᱢᱮ ᱥᱮ ᱱᱚᱣᱟ ᱤᱢᱟᱹᱧ ᱢᱮ ᱟᱢ ᱵᱟᱦᱩᱭ ᱢᱮᱛᱟᱢᱟ ᱱᱚᱣᱟ ᱠᱤᱨᱤᱧ ᱤᱧ ᱢᱮ ᱛᱚᱠᱷᱚᱱ ᱜᱮᱛᱚ ᱵᱩᱡᱷᱟᱹᱜᱼᱟ ᱪᱮᱫ ᱡᱤᱭᱚᱱ ᱫᱚ ᱪᱮᱫ ᱡᱤᱱᱤᱥ ᱠᱟᱱᱟ ᱛᱤᱱᱟᱹᱜ ᱦᱟᱨᱠᱮᱛ ᱥᱟᱥᱮᱛ ᱥᱮ ᱛᱤᱱᱟᱹᱜ ᱮᱴᱠᱮᱴᱚᱬᱮ ᱟᱡᱷᱟᱴ ᱥᱟᱦᱟᱣ ᱠᱟᱛᱮ ᱠᱟᱛᱮ ᱥᱟᱦᱟᱣ ᱠᱟᱛᱮᱜ ᱪᱟᱞᱟᱣ ᱦᱩᱭᱩᱜᱼᱟ ᱚᱱᱟᱢ ᱵᱩᱡ ᱫᱟᱲᱮᱭᱟᱜᱼᱟ ᱛᱚᱠᱷᱚᱱ ᱜᱮ
ᱠᱟᱛᱷᱟ ᱫᱚ ᱠᱟᱱ ᱜᱮᱭᱟ ᱚᱱᱟᱜᱮ ᱟᱹᱰᱤ ᱦᱚᱲ ᱜᱮᱛᱚ ᱚᱱᱟ ᱵᱟᱝᱵᱚᱱ ᱵᱩᱡᱽ ᱫᱟᱲᱮᱭᱟᱜᱼᱟ ᱵᱟ ᱵᱚᱱ ᱵᱟᱲᱟᱭ ᱟᱠᱟᱫᱟ ᱦᱮᱸ ᱥᱮ
ᱦᱳᱭ ᱟᱫᱚ ᱱᱚᱣᱟ ᱫᱚ ᱦᱟᱸᱜ ᱡᱟᱦᱟᱸᱞᱮᱠᱟ ᱡᱟᱦᱟᱢ ᱢᱮᱱ ᱠᱮᱫᱟ ᱥᱟᱹᱨᱤᱜᱮ ᱱᱚᱣᱟ ᱫᱚ ᱟᱢ ᱤᱧ ᱱᱟᱝ ᱱᱚᱝᱠᱟ ᱚᱱᱠᱟᱞᱟᱝ ᱪᱤᱱᱛᱟᱹᱭᱮᱫᱟ ᱢᱮᱱᱠᱷᱟᱱ ᱡᱚᱛᱚ ᱫᱚᱦᱸ ᱦᱟᱜ ᱚᱱᱠᱟ ᱵᱟᱠᱚ ᱪᱤᱱᱛᱟᱹᱭᱟ ᱠᱤᱪᱷᱩ ᱢᱮᱱᱟᱜ ᱠᱚᱣᱟ ᱡᱟᱦᱟᱸᱭ ᱫᱚ ᱩᱱᱠᱩ ᱫᱚ ᱚᱱᱠᱟ ᱞᱮᱠᱟ ᱛᱳ ᱩᱭᱦᱚᱹᱨ ᱵᱷᱟᱵᱱᱟ ᱵᱟᱝ ᱦᱩᱭᱩᱜ ᱛᱟᱠᱚᱣᱟ ᱡᱮ ᱦᱮᱸ ᱡᱟ ᱦᱩᱭᱩᱜᱼᱟ ᱦᱩᱭᱩᱜᱼᱟ ᱱᱚᱜᱼᱚ ᱱᱚᱝᱠᱟᱱᱟᱜ ᱦᱮᱥᱮ ᱛᱚ ᱩᱱᱠᱩ ᱫᱚ ᱢᱟᱱᱮ ᱚᱱᱟ ᱩᱭᱦᱟᱹᱨ ᱵᱷᱟᱵᱽᱱᱟ ᱵᱟᱝ ᱵᱚᱛᱚᱚᱷᱞ ᱞᱮᱱᱠᱷᱟᱱ ᱮᱱᱠᱷᱟᱱ ᱫᱚ ᱢᱟᱲᱟᱝ ᱥᱮᱫ ᱛᱚ ᱵᱟᱢ ᱵᱟᱲᱟᱝ ᱡᱮ ᱦᱟᱯᱮᱱ ᱫᱤᱱ ᱨᱮ ᱡᱟᱦᱱᱟᱜ ᱚᱱᱠᱟ ᱢᱟᱨᱟᱝ ᱠᱤᱪᱷᱩ ᱵᱟᱢ ᱠᱚᱨᱟᱣ ᱫᱟᱲᱮᱭᱟᱜᱼᱟ ᱛᱚ ᱪᱮᱫ ᱡᱟᱦᱟᱸ ᱞᱮᱠᱟᱢ ᱩᱭᱦᱟᱹᱨ ᱵᱷᱟᱵᱱᱟᱭᱟ ᱢᱟᱱᱮ ᱡᱟᱦᱟᱸ ᱞᱮᱠᱟ ᱟᱢ ᱞᱟᱹᱭ ᱠᱮᱫ ᱚᱱᱠᱟᱜ ᱜᱮ ᱟ ᱟᱜᱟᱢ ᱫᱚ ᱟᱢᱟᱜ ᱢᱮᱱᱟᱜ ᱛᱟᱢᱟ ᱟᱢ ᱡᱩᱫᱤ ᱱᱤᱛᱚᱜ ᱠᱷᱚᱱ ᱵᱟᱢ ᱩᱭᱦᱟᱹᱨ ᱵᱷᱟᱵᱽᱱᱟ ᱫᱚᱦᱚ ᱠᱟᱜᱼᱟ ᱮᱱᱠᱷᱟᱱ ᱦᱟᱯᱮᱱ ᱫᱤᱱ ᱡᱚᱠᱷᱚᱱ ᱟᱢᱟᱜ ᱚᱠᱛᱚ ᱥᱮᱴᱮᱨᱚᱜᱼᱟ ᱮᱱᱠᱷᱟᱱ ᱛᱚᱠᱷᱚᱱ ᱫᱚ ᱵᱟᱢ ᱵᱩᱡ ᱫᱟᱲᱮᱭᱟᱜᱼᱟ ᱡᱮ ᱟᱱ ᱪᱮᱫ ᱮᱢ ᱪᱤᱠᱟᱹᱭᱟ ᱱᱤᱛᱚᱜ ᱠᱷᱚᱱ ᱚᱱᱟ ᱤᱫᱤ ᱠᱟᱛᱮ ᱛᱚ ᱩᱭᱟᱹᱨ ᱵᱷᱟᱵᱽᱱᱟ ᱞᱟᱠᱛᱤ ᱠᱟᱱᱟᱟᱱ ᱦᱮ ᱥᱮ ᱵᱟᱝ
ᱦᱳᱭ ᱟᱨᱠᱤ ᱟᱫᱚ ᱱᱤᱛᱚᱜᱜ ᱠᱷᱚᱱᱟᱜ ᱩᱭᱦᱟᱹᱨ ᱵᱷᱟᱵᱽᱱᱟ ᱡᱚᱛᱚ ᱦᱚᱲᱟᱜ ᱢᱚᱱᱮᱨᱮ ᱟᱹᱜᱩ ᱫᱚᱨᱠᱟᱨᱚᱜ ᱠᱟᱱᱟ ᱦᱮᱸ ᱥᱮ ᱵᱟᱝ ᱤᱧ ᱟᱨ ᱟᱢ ᱥᱩᱢᱩᱝ ᱜᱮᱞᱟᱝ ᱩᱭᱦᱟᱹᱨ ᱵᱟᱹᱵᱤ ᱞᱮᱠᱷᱟᱱ ᱛᱚ ᱟᱨ ᱵᱟᱝ ᱜᱟᱱᱚᱜᱼᱟ ᱥᱮ ᱪᱮᱫ ᱮᱢ ᱞᱹᱭ ᱦᱚᱪᱚᱭ ᱫᱚ
ᱦᱳᱭ ᱦᱮᱸ ᱮᱠᱟᱞ ᱮᱠᱟᱞ ᱱᱚᱣᱟ ᱢᱟ ᱠᱟᱛᱷᱟ ᱠᱟᱱ ᱜᱮᱭᱟ ᱟᱫᱚ ᱚᱱᱠᱟ ᱞᱮᱠᱟ ᱟᱵᱚ ᱢᱟ ᱨᱮᱸᱜᱮᱡ ᱱᱟᱪᱟᱨ ᱚᱲᱟᱜ ᱨᱮᱱ ᱜᱤᱫᱽᱨᱟᱹ ᱠᱟᱱᱟ ᱵᱚᱱ ᱮᱱᱠᱷᱟᱱ ᱟᱵᱚ ᱢᱟ ᱱᱚᱣᱟ ᱫᱚ ᱢᱟᱱᱮ ᱢᱤᱫᱴᱮᱱ ᱢᱚᱱᱮ ᱨᱮ ᱢᱟᱱᱮ ᱞᱟᱦᱟ ᱠᱷᱚᱱ ᱜᱮ ᱤᱭᱟᱹ ᱢᱮᱱᱟᱜ ᱟᱠᱟᱫ ᱛ ᱚᱱᱟ ᱥᱮᱵᱟᱝ ᱤᱧ ᱫᱚ ᱨᱮᱸᱜᱮᱡ ᱚᱲᱟᱜ ᱨᱮ ᱱᱤᱱᱟᱹᱜ ᱦᱟᱨᱠᱮᱛ ᱥᱟᱥᱮᱫ ᱠᱟᱛᱮ ᱠᱚ ᱦᱟᱨᱟᱣ ᱠᱟᱹᱫᱤᱧᱟ
ᱠᱷᱟᱱ ᱤᱧ ᱟᱭᱳᱼᱵᱟᱵᱟᱣᱟᱜ ᱠᱚᱥᱴᱚ ᱵᱚᱱ ᱧᱮᱞ ᱠᱟᱫᱟ ᱦᱮᱸ ᱥᱮ ᱢᱮᱱᱠᱷᱟᱱ ᱟᱵᱚ